ᱢᱟᱹᱞ ᱦᱮ ᱟᱸᱡᱚᱢᱚᱜ ᱠᱟᱱᱟ
ᱦᱮᱸ ᱟᱡᱚᱢᱚᱜ ᱠᱟᱱᱟ
ᱳᱦᱸ ᱟᱪᱪᱷᱟ ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ ᱦᱳᱭ ᱱᱟᱯᱟᱭ ᱜᱮ
ᱚᱷ ᱟᱪᱪᱷᱟ
ᱛᱟᱦᱚᱞᱮ ᱪᱮᱫᱠᱟ ᱱᱟᱯᱟᱭ ᱜᱮᱛᱚ ᱦᱮᱸ ᱡᱚᱢ ᱠᱚ ᱫᱚ ᱦᱳᱭ ᱠᱟᱱᱟ
ᱚ ᱱᱟᱯᱟᱭ ᱠᱟᱛᱷᱟ
ᱦᱮᱸ
ᱛᱟᱦᱚᱞᱮ ᱪᱮᱫ ᱠᱚ ᱪᱤᱠᱟᱹ ᱵᱟᱲᱟ ᱦᱳᱭᱳᱜ ᱠᱟᱱᱟ
ᱪᱮᱫ ᱠᱚᱪᱚ ᱳ ᱚᱲᱟᱜ ᱠᱚᱨᱮ ᱜᱮ ᱦᱮᱸᱮᱸ
ᱦᱩᱸ ᱛᱚ ᱪᱮᱫ ᱞᱮᱠᱟ ᱥᱤᱛᱩᱢ ᱠᱩ ᱟᱯᱮ ᱥᱮᱫ ᱥᱤᱛᱩᱝ ᱮᱫᱟᱭ ᱥᱮ ᱵᱟᱝ
ᱥᱤᱛᱩᱝ ᱫᱚ ᱟᱹᱰᱤᱜᱤ ᱥᱤᱛᱩᱝ ᱫᱚ ᱟᱹᱰᱤ ᱡᱟᱹᱥᱛᱤ ᱜᱮ
ᱦᱳᱭ ᱚᱱᱠᱟ ᱜᱮ ᱟᱞᱮ ᱥᱮᱫ ᱱᱚᱛᱮ ᱟᱹᱰᱤ ᱡᱳᱨ ᱮ ᱥᱤᱛᱩᱝ ᱟᱠᱟᱫᱟ ᱢᱟᱱᱮ ᱪᱮᱫ ᱵᱟᱝ ᱢᱟᱱᱮ ᱚᱲᱟᱜ ᱨᱮ ᱦᱚᱸ ᱞᱚᱞᱚ ᱜᱮ ᱵᱩᱡᱷᱟᱹᱜ ᱠᱟᱱᱟ
ᱦᱮᱸ ᱦᱮᱸ ᱦᱮᱸ
ᱦᱳᱸ ᱟᱨ ᱫᱟᱜ ᱵᱟᱲᱟ ᱮᱫᱟᱭ ᱥᱮ ᱵᱟᱝ ᱟᱯᱮ ᱥᱮᱫ ᱫᱚ
ᱵᱟᱭ ᱫᱟᱜ ᱟᱠᱟᱜᱼᱟ ᱦᱟᱸᱜ ᱵᱟᱨᱥᱤᱧ ᱯᱮ ᱢᱟᱦᱟᱸ ᱫᱚ ᱵᱟᱭ ᱫᱟᱜ ᱟᱠᱟᱜᱼᱟ
ᱦᱮᱸ ᱮᱢ ᱟᱞᱮ ᱥᱮᱫ ᱢᱟ ᱫᱤᱱ ᱦᱤᱞᱳᱜ ᱜᱮ ᱫᱟᱜ ᱟᱞᱮ ᱠᱟᱱᱟᱭ
ᱟᱪᱪᱷᱟ ᱦᱩ ᱦᱮᱸ ᱦᱮᱸ ᱟᱪᱪᱷᱟ ᱟᱪᱪᱷᱟ ᱱᱚᱜᱼᱚᱭ ᱛᱚ ᱱᱚᱣᱟ ᱫᱚ ᱡᱩᱱ ᱪᱟᱸᱫᱚ ᱟᱹᱻ ᱛᱤᱨᱤᱥᱟ ᱡᱩᱱ ᱫᱚ ᱟᱵᱚᱣᱟᱜ ᱦᱩᱞ ᱢᱟᱦᱟᱸ ᱠᱟᱱᱟ
ᱦᱳᱭᱼᱦᱳᱭ
ᱦᱳᱭ ᱟᱫᱚ ᱱᱚᱣᱟ ᱦᱩᱞ ᱢᱟᱦᱟᱸ ᱵᱟᱵᱚᱛ ᱛᱮᱜᱮ ᱠᱟᱹᱴᱤᱡ ᱞᱟᱝ ᱨᱚᱯᱚᱲᱟ
ᱟᱪᱪᱷᱟ
ᱟᱪᱪᱷᱟ ᱟᱻᱢ ᱱᱚᱜᱼᱚᱭ ᱛᱤᱨᱤᱥᱟ ᱡᱩᱱ ᱦᱩᱞ ᱢᱟᱦᱟᱸ ᱟᱹᱻ ᱟᱴᱷᱟᱨᱚᱥᱚ ᱯᱚᱸᱪᱟᱱᱱᱚ ᱥᱟᱞ ᱨᱮ ᱥᱤᱫᱩ ᱠᱟᱱᱦᱩ ᱛᱟᱹᱠᱤᱱᱟᱜ ᱟᱹᱭᱩᱨ ᱛᱮ ᱦᱩᱭ ᱞᱮᱱᱟ ᱦᱚᱸ
ᱦᱳᱭ
ᱵᱷᱚᱜᱽᱱᱟᱰᱤ ᱛᱤᱨᱤᱥᱟ ᱡᱩᱱ ᱦᱤᱞᱳᱜ ᱵᱷᱚᱜᱽᱱᱟᱰᱤᱦᱤ ᱨᱮ ᱦᱚᱲᱠᱤᱱ ᱡᱟᱣᱨᱟ ᱞᱮᱫ ᱠᱚᱣᱟ
ᱦᱳᱭ
ᱱᱚᱣᱟ ᱫᱚ ᱢᱤᱫᱴᱮᱱ ᱱᱟᱜᱟᱢ ᱨᱮᱱᱟᱜ ᱠᱟᱱ ᱛᱟᱵᱚᱱᱟ ᱟᱨ ᱩᱱᱠᱤᱱ ᱟᱵᱚ ᱱᱚᱣᱟ ᱫᱤᱥᱚᱢ ᱟᱸᱻ ᱤᱝᱨᱮᱡᱽ ᱴᱷᱮᱱ ᱠᱷᱚᱱ ᱫᱩᱜ ᱫᱚᱦᱚ ᱞᱟᱹᱜᱤᱫ ᱱᱚᱣᱟ ᱫᱤᱥᱼᱼ ᱚᱢ ᱞᱟᱹᱲᱦᱟᱹᱭ ᱞᱮᱭᱟᱠᱤᱱ ᱫᱤᱥᱚᱢ ᱞᱟᱹᱜᱤᱫ ᱟᱨ ᱡᱤᱣᱤ ᱦᱚᱸᱠᱤᱱ ᱟᱞᱟᱭ ᱟᱠᱟᱫᱼᱟ ᱫᱤᱥᱚᱢ ᱞᱟᱹᱜᱤᱫ
ᱦᱳᱭ ᱡᱤᱣᱤ ᱦᱚᱸᱠᱤᱱ ᱟᱞᱟᱭ ᱟᱠᱟᱫᱟ
ᱦᱮᱸ ᱦᱮᱸ ᱚᱱᱟ ᱛᱤᱨᱤᱥᱟ ᱡᱩᱱ ᱵᱚᱱ ᱢᱟᱱᱟᱣᱮᱜᱼᱟ ᱢᱮᱱᱠᱷᱟᱱ ᱧᱮᱞᱚᱜ ᱠᱟᱱᱟ ᱱᱤᱛᱚᱜ ᱟᱵᱚ ᱛᱤᱨᱤᱥᱟ ᱡᱩᱱ ᱠᱚᱨᱮ ᱟᱹᱻ ᱟᱞᱮ ᱥᱮᱱ ᱦᱚᱸ ᱧᱮᱞᱚᱜ ᱠᱟᱱᱟ ᱠᱤᱪᱷᱩ ᱠᱤᱪᱷᱩ ᱴᱚᱴᱷᱟ ᱨᱮ
ᱦᱮᱸ
ᱦᱩᱞ ᱢᱟᱦᱟᱸ ᱠᱚᱨᱮ ᱚᱨᱠᱮᱥᱴᱟᱨ ᱯᱨᱳᱜᱨᱟᱢ ᱦᱩᱭᱩᱜ ᱠᱟᱱᱟ ᱱᱚᱣᱟ ᱛᱤᱱᱟᱹᱜ ᱴᱟᱜ ᱡᱚᱛᱷᱟᱛᱼᱟ ᱥᱮ ᱵᱟᱝ ᱡᱚᱛᱷᱟᱛᱟ ᱱᱚᱣᱟ ᱠᱟᱹᱴᱤᱡ ᱞᱟᱹᱭ ᱛᱟᱞᱟᱝ ᱢᱮᱥᱮ?
ᱤᱧ ᱫᱩᱧ ᱞᱟᱹᱭᱟ
ᱦᱮᱸ
ᱱᱤᱭᱟᱹ ᱫᱚᱻ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱵᱟᱝ ᱴᱷᱤᱠᱟ ᱱᱤᱭᱟᱹ ᱚᱨᱠᱮᱥᱴᱟᱨ ᱠᱚᱫᱚ
ᱦᱩᱸ ᱦᱩᱸᱦᱩᱸ
ᱮᱠᱷᱚᱱ ᱢᱟᱱᱮ ᱯᱳᱭᱞᱳ ᱨᱮ ᱧᱮᱞ ᱦᱩᱭᱩᱜᱼᱟ ᱟᱵᱚ ᱫᱚ ᱪᱮᱫ ᱵᱚᱱ ᱢᱟᱱᱟᱣ ᱮᱫᱟ ᱚᱱᱟ ᱛᱤᱨᱤᱥᱮ ᱡᱩᱱ ᱫᱚ ᱪᱮᱫ ᱠᱟᱱ ᱛᱟᱵᱚᱱᱟ ᱦᱮᱸᱥᱮ ᱟᱵᱚ ᱫᱚᱻ ᱯᱩᱭᱞᱳ ᱨᱮ ᱧᱮᱞ ᱦᱩᱭᱩᱜ ᱛᱟᱵᱚᱱᱟ ᱫᱚ ᱚᱱᱟ ᱫᱚ ᱟᱵᱚ ᱠᱚ ᱤᱭᱟᱹ ᱠᱟᱱᱟ ᱨᱟᱹᱥᱠᱟᱹ ᱫᱤᱱ ᱠᱟᱱᱟ ᱠᱤ ᱡᱮ ᱩᱱ ᱦᱤᱞᱟᱹᱜ ᱫᱚ ᱨᱟᱹᱥᱠᱟᱹ ᱫᱤᱱ ᱠᱟᱱᱟ
ᱩᱱᱟᱹᱜ ᱫᱚᱵᱚ ᱥᱮᱨᱮᱧᱟᱵᱚ ᱨᱟᱹᱥᱠᱟᱹᱭᱟᱵᱚ ᱮᱱᱮᱡ ᱟᱵᱚ ᱚᱱᱟ ᱫᱚ ᱵᱟᱝ ᱠᱟᱱᱟ ᱥᱮ ᱟᱫᱚ ᱚᱱᱟᱴᱟᱜ ᱟᱵᱚᱣᱟᱜ ᱵᱚᱦᱚᱜ ᱨᱮ ᱚᱱᱟ ᱡᱤᱱᱤᱥ ᱴᱟᱜ ᱫᱚᱦᱚ ᱦᱩᱭᱩᱜ ᱛᱟᱵᱚᱱᱟ ᱡᱮ ᱩᱱ ᱦᱤᱞᱳᱜ ᱫᱤᱱ ᱪᱮᱫ ᱫᱤᱱ ᱠᱟᱱᱟ ᱩᱱᱟᱹᱜ ᱡᱮ ᱩᱱᱟᱹᱜ ᱠᱚᱥᱴᱚ ᱠᱟᱛᱮᱜ ᱩᱱᱟᱹᱜ ᱤᱭᱟᱹ ᱦᱟᱨᱠᱮᱛ ᱠᱟᱛᱮᱜ ᱟᱵᱚᱨᱮᱱ ᱥᱟᱱᱛᱟᱲ ᱛᱟᱨ ᱠᱚ ᱪᱮ ᱦᱚᱨ ᱦᱚᱲ ᱠᱚ ᱡᱟᱣᱨᱟ ᱞᱮᱫ ᱠᱤᱱᱟ ᱥᱤᱫᱩᱩ ᱠᱟᱱᱩ ᱛᱟᱹᱠᱤᱱ ᱟᱨ ᱚᱸᱰᱮ ᱞᱟᱹᱲᱦᱟᱹᱭ ᱞᱮᱫ ᱛᱟᱦᱮᱱ ᱠᱚ᱾ ᱢᱟᱱᱮ ᱩᱱᱟᱹᱜ ᱤᱭᱟᱹ ᱠᱟᱛᱮ ᱟᱠᱚᱣᱟᱜ ᱡᱤᱣᱤ ᱠᱚ ᱟᱞᱟᱭ ᱞᱮᱫ ᱛᱟᱦᱮᱸᱫ᱾ ᱟᱫᱚ ᱚᱱᱟᱜᱮ ᱟᱵᱚ ᱫᱚ ᱚᱱᱟ ᱫᱚ᱾ ᱚᱱᱟ ᱱᱚᱝᱠᱟ ᱢᱟᱱᱟᱣ ᱫᱚᱨᱠᱟᱨ ᱡᱟᱦᱟᱸ ᱫᱚ ᱚᱸᱰᱮ ᱫᱚ ᱚᱨᱠᱮᱥᱴᱟᱨ ᱠᱚᱫᱚ ᱵᱟᱝ ᱛᱟᱦᱮᱱᱟ ᱡᱟᱥᱴ ᱚᱸᱰᱮ ᱫᱚ ᱵᱚᱸᱜᱟ ᱵᱩᱨᱩ ᱠᱚᱜᱮ᱾ ᱦᱩᱭᱩᱜ ᱢᱤᱫᱵᱟᱨ ᱠᱟᱛᱷᱟ ᱞᱟᱹᱭᱼᱟ ᱟᱨ ᱪᱮᱫ ᱞᱮᱠᱟ ᱠᱚ ᱠᱤᱱ ᱞᱟᱹᱲᱦᱚᱭ ᱞᱮᱫᱼᱟ ᱪᱮᱫ ᱞᱮᱠᱟ ᱵᱟᱝ ᱦᱮᱸᱥᱮ ᱟᱨ ᱱᱤᱭᱟᱹ᱾ ᱱᱚᱭᱼᱚᱭ ᱱᱤᱭᱟᱹ ᱡᱮ ᱱᱚ ᱱᱚᱝᱠᱟ ᱮᱱᱮᱡ ᱥᱮᱨᱮᱧ ᱚᱨᱠᱮᱥᱴᱟᱨ ᱤᱧ ᱦᱚᱸ ᱟᱸᱚᱢ ᱵᱟᱲᱟ ᱟᱠᱟᱫ ᱦᱟᱜ ᱟᱞᱮ ᱥᱮᱱ ᱫᱚ ᱦᱟᱸᱜ ᱱᱚᱠᱟ ᱫᱚ ᱵᱟᱝ ᱦᱩᱭ ᱠᱟᱱᱟ ᱠᱤᱱᱛᱩ ᱚᱱᱟ ᱠᱤᱪᱷᱩ ᱠᱤᱪᱷᱩ ᱴᱚᱴᱷᱟᱨᱮᱧ ᱟᱸᱡᱚᱢ ᱵᱟᱲᱟ ᱠᱮᱫᱟ ᱱᱚᱝᱠᱟᱝᱠᱟ ᱱᱚᱝᱠᱟ ᱪᱮᱫᱟᱜ ᱦᱩᱭᱩᱜᱭᱟ ᱢᱟᱱᱮ ᱡᱚᱛ ᱡᱜᱟ ᱨᱮ ᱨᱥᱠᱟᱹ ᱞᱮᱠᱷᱮ ᱵᱟᱝ ᱦᱩᱭᱩᱜᱼᱟ ᱥᱮᱸ
ᱦᱳᱭ ᱦᱳᱭ ᱵᱟᱝ ᱟᱞᱮ ᱥᱮᱱ ᱟᱨ ᱧᱮᱞᱚᱜ ᱠᱟᱱᱟ ᱢᱤᱫ ᱵᱟᱨ ᱢᱟᱱᱮ ᱯᱩᱨᱟᱹᱧ ᱧᱮᱞ ᱦᱚᱸᱧ ᱧᱮᱞ ᱟᱠᱟᱱᱟ ᱦᱮᱸ ᱦᱚᱶ ᱛᱚ ᱯᱩᱨᱟᱹ ᱦᱳᱞ ᱱᱟᱭᱤᱴ ᱚᱨᱠᱮᱥᱴᱨᱟ ᱯᱨᱳᱜᱨᱟᱢ
ᱦᱳᱭ ᱦᱳᱭ
ᱠᱷᱟᱞᱤ ᱛᱚᱞᱮ ᱚᱱᱟ ᱫᱚ ᱡᱟᱦᱟᱸᱭ ᱱᱟᱜᱟᱢ ᱥᱟᱠᱟᱢ ᱨᱮᱱᱟᱜ ᱡᱟᱦᱟᱸ ᱱᱟᱜᱟᱢ ᱨᱮᱱᱟᱜ ᱩᱱᱠᱤᱱ ᱩᱱᱠᱤᱱ ᱩᱱᱠᱤᱱ ᱥᱟᱶᱛᱮ ᱡᱟᱦᱟᱸ ᱛᱤᱱᱟᱹᱜ᱾ ᱩᱱ ᱚᱠᱛᱚ ᱞᱟᱹᱲᱦᱟᱹᱭ ᱠᱟᱛᱮᱫ ᱡᱤᱣᱤ ᱠᱚ ᱟᱞᱟᱭ ᱞᱮᱫᱟ ᱱᱩᱠᱩ ᱵᱚᱱ ᱢᱤᱫ ᱠᱟᱛᱷᱟ ᱛᱮ ᱢᱮᱱ ᱞᱮᱠᱷᱟᱱ ᱱᱩᱠᱩ ᱵᱚᱱ ᱦᱮᱸ ᱚᱯᱚᱢᱟᱱᱮᱫ ᱠᱚᱣᱟ ᱢᱤᱫ ᱠᱟᱛᱷᱟᱢ ᱢᱮᱱ ᱞᱮᱠᱷᱟᱱ
ᱦᱳᱭ
ᱡᱩᱫᱤ ᱚᱱᱟ ᱚᱸᱰᱮ ᱵᱚᱱ ᱨᱟᱹᱥᱠᱟᱹᱭᱟᱵᱚᱱ ᱦᱮᱸ ᱟᱫᱚ ᱟᱪᱷᱟ ᱱᱚᱣᱟ ᱚᱨᱠᱮᱥᱴᱟᱨ ᱚᱨᱠᱮᱥᱴᱟᱨ ᱫᱚ ᱤᱧ ᱯᱟᱦᱴᱟ ᱥᱮᱱ ᱠᱷᱚᱱ ᱦᱚᱸ ᱮᱠᱫᱚᱢ ᱛᱤᱨᱤᱥᱟ ᱡᱩᱱ ᱦᱩᱞ ᱢᱟᱦᱟ ᱦᱤᱞᱳᱜ ᱢᱟᱱᱟᱣ ᱦᱤᱞᱳᱜ ᱫᱚ ᱥᱮ ᱚᱱᱟ ᱟᱠᱷᱲᱟ ᱨᱮᱫᱚ ᱮᱠᱫᱚᱢ ᱵᱟᱝ ᱵᱟᱝ ᱴᱷᱤᱠᱟ᱾
ᱦᱮᱸ ᱠᱚᱨᱟᱣ ᱮᱠᱫᱚᱢ ᱵᱟᱝ ᱱᱤᱭᱟᱹ ᱫᱚ
ᱦᱮᱸ
ᱚᱱᱟ ᱠᱷᱟᱹᱛᱤᱨ ᱛᱮᱜᱮ ᱟᱫᱚ ᱱᱚᱝᱠᱟ ᱫᱚ ᱵᱟᱝ ᱴᱷᱤᱠᱚᱜ ᱠᱟᱱᱟ ᱟᱫᱚ᱾ ᱵᱩᱡᱟᱹᱣ ᱦᱩᱭᱩᱜ ᱛᱵᱱᱟ ᱱᱤᱭᱟᱹ ᱠᱚ᱾
ᱦᱩ ᱟᱫᱚ ᱱᱚᱣᱟ ᱟᱫᱚ ᱫᱟᱭᱤ ᱫᱚ ᱚᱠᱚᱭ ᱵᱚᱱ ᱫᱟᱹᱭᱤ ᱫᱟᱲᱮ ᱟᱠᱚᱣᱟ?
ᱫᱟᱭᱤ ᱫᱚ ᱟᱵᱩ ᱜᱮ᱾
ᱦᱮᱸ ᱟᱵᱚᱜᱮ ᱮᱸᱫ ᱤᱧ ᱯᱟᱦᱴᱟ ᱥᱮᱱ ᱠᱷᱚᱱ ᱢᱮᱱᱟ ᱡᱟᱹᱥᱛᱤ ᱠᱟᱭᱛᱮ ᱡᱟᱦᱟᱸᱭ᱾ ᱠᱞᱟᱵᱽ ᱥᱮ ᱠᱚᱢᱤᱴᱤ ᱥᱟᱯᱲᱟᱣ ᱮᱫᱟ ᱩᱱᱤᱜᱮ ᱟᱨᱚ ᱡᱚᱛᱚ ᱠᱷᱚᱱ ᱵᱟᱹᱲᱛᱤ ᱫᱟᱭᱤ ᱫᱚ᱾ ᱟᱨ ᱟᱵᱚ ᱡᱟᱦᱟᱸᱭ ᱠᱚ ᱵᱟᱵᱚᱱ ᱨᱚᱲ ᱫᱟᱲᱟᱢ ᱚᱱᱟ ᱦᱚᱸᱚᱸ ᱟᱵᱚ ᱦᱚᱸ ᱫᱟᱹᱭᱤ ᱠᱟᱱ ᱜᱮᱭᱟ ᱵᱚᱱ ᱫᱟᱹᱭᱤ ᱫᱚ ᱠᱤᱱᱛᱩ ᱡᱟᱦᱟᱸᱭᱮ ᱥᱟᱯᱲᱟᱣ ᱮᱫᱟ ᱩᱱᱤ ᱫᱚ ᱟᱨᱚ ᱡᱟᱥᱛᱤ᱾ ᱵᱮᱥᱤ ᱜᱮ ᱫᱟᱭᱤ᱾
ᱦᱩᱸ ᱟᱫᱚ ᱚᱱᱟ᱾ ᱚᱱᱟ ᱟᱫᱚ ᱚᱱᱟᱠᱩ ᱤᱭᱟᱹ ᱵᱟᱠᱷᱨᱟᱛᱮ ᱚᱱᱟ ᱡᱟᱦᱟᱸ ᱥᱚᱢᱟᱫᱷᱟᱱ ᱵᱟᱠᱷᱨᱟ᱾ ᱛᱮ ᱟᱵᱚ ᱜᱮ ᱞᱟᱦᱟᱜ ᱦᱩᱭᱩᱜ ᱛᱟᱵᱚᱱᱟ᱾ ᱵᱟᱝᱠᱷᱟᱱ ᱫᱚ ᱟᱫᱚ ᱱᱚᱝᱠᱟᱜᱮ ᱪᱟᱞᱟᱜ ᱫᱚ ᱱᱚᱝᱠᱟᱜᱮ ᱯᱚᱨᱚᱢᱯᱚᱨᱟᱭ ᱟᱫᱚ᱾ ᱦᱮᱸ ᱟᱫᱚ ᱛᱟᱦᱚᱞᱮ ᱟᱵᱚᱨᱮᱱ ᱡᱟᱦᱟᱸᱭ ᱠᱚ ᱦᱟᱸᱜ ᱤᱭᱩᱛ ᱡᱟᱦᱟᱸᱭ ᱠᱚ ᱨᱟᱠᱟᱵᱚᱜ ᱠᱟᱱᱟ ᱦᱟᱸᱜ ᱜᱤᱫᱽᱨᱟᱹ ᱠᱚ ᱩᱱᱠᱩ ᱫᱚ ᱪᱮᱫ ᱠᱚ ᱵᱩᱡᱟ ᱩᱱᱠᱩ ᱫᱚ ᱦᱮᱸ ᱱᱤᱭᱟᱹ ᱫᱤᱱ ᱨᱮᱫᱚ ᱟᱞᱮᱭᱟᱜ ᱨᱟᱹᱥᱠᱟᱹ ᱡᱚᱝ ᱫᱤᱱ ᱠᱟᱱ ᱛᱟᱞᱮᱭᱟ᱾
ᱦᱳᱭ ᱦᱚᱭ ᱦᱚᱭ ᱦᱟᱯᱮᱱ ᱫᱤᱱ ᱨᱮᱱ ᱯᱚᱼᱯᱚᱝᱲᱟ ᱠᱚᱫᱚ ᱚᱱᱠᱟ ᱜᱮ ᱠᱚᱠᱚ ᱵᱩᱡᱷᱟᱹᱣ ᱧᱟᱢᱟ ᱱᱚᱣᱟ ᱫᱚ ᱢᱤᱫᱴᱮᱱ ᱨᱟᱹᱥᱠᱟᱹ ᱫᱤᱱ ᱠᱟᱱ ᱛᱟᱞᱮᱭᱟ ᱟᱪᱪᱷᱟ ᱟᱨ ᱚᱨᱠᱮᱥ ᱚᱨᱠᱮᱥᱴᱟᱨ ᱢᱟ ᱮᱠᱫᱚᱢ ᱜᱮ ᱵᱟᱝ ᱴᱷᱤᱠᱟ ᱟᱨ ᱚᱱᱮᱠ ᱡᱟᱭᱜᱟ ᱴᱚᱴᱷᱟ ᱠᱚᱨᱮ ᱟᱞᱮ ᱱᱚᱣᱟ ᱠᱚᱨᱮ ᱧᱮᱞᱮ ᱠᱟᱱᱟ᱾ ᱚᱱᱮᱠ ᱴᱚᱴᱷᱟ ᱠᱚᱨᱮ ᱜᱟᱭᱟᱱ ᱦᱮᱯᱨᱟᱣ ᱠᱚ ᱫᱚᱦᱚᱭᱟ ᱦᱩᱰᱤᱧ ᱜᱟᱭᱟᱱ ᱦᱮᱯᱨᱟᱣ ᱱᱚᱣᱟ ᱱᱚᱣᱟᱴᱟᱜ ᱦᱚᱸ ᱛᱤᱱᱟᱹᱜ ᱴᱟ ᱴᱷᱤᱠ ᱟᱥᱮ ᱵᱟᱝ ᱴᱷᱤᱠᱟ
ᱟᱫᱚ ᱜᱟᱭᱟᱱ ᱫᱚ ᱦᱟᱸᱜ ᱤᱧ ᱫᱩᱧ ᱞᱟᱹᱭᱟ ᱚᱠᱟ ᱞᱮᱠᱟᱱ ᱜᱟᱭᱟᱱ ᱦᱩᱭᱩᱜ ᱠᱟᱱᱟ ᱚᱱᱟ ᱫᱚ ᱚᱱᱟ ᱜᱟᱭᱟᱱ ᱫᱚ ᱡᱩᱫᱤ ᱟᱢ ᱡᱩᱫᱤ ᱱᱚᱝᱠᱟ ᱞᱮᱠᱟᱢ ᱥᱟᱯᱲᱟᱣᱟ ᱤᱧᱟᱹᱜ ᱢᱚᱱᱮ ᱞᱮᱠᱟ ᱛᱮᱫᱚ ᱞᱟᱹᱭᱟ ᱡᱩᱫᱤ ᱪᱮᱫ ᱞᱤ ᱠᱟ ᱦᱟᱸᱜ ᱚᱱᱟ ᱪᱮᱫ ᱞᱮᱠᱟ ᱥᱤᱫᱩ ᱠᱟᱹᱱᱦᱩ ᱛᱟᱹᱠᱤᱱ ᱪᱮᱫ ᱞᱮᱠᱟ ᱠᱤᱱ ᱞᱟᱹᱲᱦᱟᱹᱭ ᱞᱮᱫᱟ ᱪᱮᱫ ᱞᱮᱠᱟ ᱛᱮ ᱦᱮᱸ ᱚᱱᱠᱟ ᱜᱮ ᱡᱩᱫᱤ ᱜᱟᱭᱟᱱ ᱠᱚ ᱫᱚᱦᱚᱭᱟ ᱛᱟᱞᱦᱮ ᱠᱷᱟᱱ ᱫᱚ ᱤᱧ ᱫᱚᱧ ᱞᱟᱹᱭᱟ ᱦᱮᱸ ᱴᱷᱤᱠ ᱵᱮᱥ ᱛᱟᱞᱦᱮ ᱦᱚᱲ ᱠᱚ ᱧᱮᱞ ᱟᱠᱚ ᱱᱚᱝᱠᱟ ᱦᱩᱭ ᱞᱮᱱᱟ ᱱᱚᱝᱠᱟ ᱦᱩᱭ ᱞᱮᱱᱟ ᱟᱪᱪᱷᱟ ᱡᱚᱛᱚ ᱠᱚ ᱵᱩᱡᱟᱚ ᱟᱨ ᱡᱩᱫᱤ ᱮᱴᱟᱜ ᱜᱟᱭᱟᱱ ᱦᱩᱭᱩᱜᱼᱟ ᱦᱳᱭ ᱮᱴᱟᱜ ᱨᱚᱠᱚᱢ ᱢᱟᱱᱮ ᱚᱱᱟ ᱫᱚ
ᱚᱱᱟ ᱫᱚ ᱵᱟᱝ ᱦᱩᱭᱩᱜᱼᱟ ᱦᱳᱭ ᱦᱳᱭ ᱜᱟᱭᱟᱱ ᱨᱮᱱᱟᱜ ᱦᱚᱸ ᱟᱢᱫᱟ ᱦᱟᱹᱴᱤᱧ ᱢᱮᱱᱟᱜ ᱛᱟᱵᱚᱱᱟ ᱛᱚᱵᱮ ᱜᱟᱭᱟᱱ ᱫᱚ ᱜᱟᱱᱚᱜ ᱜᱮᱭᱟ ᱮᱱ ᱦᱤᱞᱳᱜ ᱦᱩᱞ ᱢᱟᱦᱟ ᱨᱮ ᱜᱟᱭᱟᱱ ᱠᱚᱨᱟᱣ ᱫᱚ ᱜᱟᱱᱚᱜ ᱜᱮᱭᱟ ᱛᱚᱵᱮ
ᱦᱮᱸ
ᱚᱱᱟ ᱟᱵᱚ ᱧᱮᱞ ᱦᱩᱭᱩᱜ ᱛᱟᱵᱚᱱᱟ ᱡᱮ ᱚᱠᱟ ᱞᱮᱠᱟᱱ ᱜᱟᱭᱟᱱ ᱦᱩᱭᱩᱜ ᱠᱟᱱᱟ ᱱᱚᱣᱟ ᱱᱟᱜᱟᱢ ᱨᱮᱱᱟᱜ ᱜᱟᱭᱟᱱ ᱠᱟᱱᱟ ᱥᱮ ᱵᱟᱝ ᱠᱟᱱᱟ ᱟᱨ ᱥᱮ ᱱᱟᱜᱟᱢ ᱨᱮᱱᱟᱜ ᱡᱩᱫᱤ ᱜᱟᱭᱟᱱ ᱚᱱᱠᱟᱱᱟᱜ ᱵᱟᱝ ᱠᱟᱱᱟ ᱡᱩᱫᱤ ᱥᱟᱶᱛᱟ ᱨᱮᱱᱟᱜ ᱚᱱᱠᱟᱱᱟᱜ ᱪᱤᱛᱟᱹᱨ ᱡᱩᱫᱤ ᱥᱟᱵ ᱨᱟᱠᱟᱵᱚᱜᱼᱟ ᱜᱟᱭᱟᱱ ᱛᱟᱞᱟᱛᱮ ᱛᱟᱦᱚᱞᱮ ᱠᱷᱟᱱ ᱫᱚ ᱴᱷᱤᱠᱟᱹᱱ ᱜᱮᱭᱟ ᱥᱟᱶᱛᱟ ᱨᱮᱱᱟᱜ ᱵᱷᱟᱹᱜᱤ ᱵᱷᱟᱹᱜᱤ ᱫᱤᱠ
ᱦᱳᱭ ᱟᱫᱚ ᱦᱚᱸᱜᱼᱚ ᱱᱤᱭᱟ ᱠᱚᱫᱚ ᱵᱚᱱᱫᱚ ᱦᱩᱭᱩᱜ ᱛᱟᱵᱚᱱᱟ ᱥᱟᱹᱨᱤ ᱜᱮ ᱟᱨ ᱱᱚᱝᱠᱟ ᱡᱩᱫᱤ ᱵᱟᱵᱚ ᱵᱚᱱᱫᱚᱭᱟ ᱛᱟᱦᱚᱞᱮ ᱠᱷᱟᱱ
ᱦᱤᱸ ᱦᱤᱸᱻ ᱟᱨ ᱵᱟᱝᱠᱷᱟᱡ ᱫᱚ ᱱᱚᱝᱠᱟ ᱠᱟᱛᱮᱫ ᱦᱮ ᱱᱟᱜᱟᱢ ᱨᱮᱱ ᱡᱟᱦᱟᱸᱭ ᱟᱵᱩᱨᱮᱱ ᱱᱟᱜᱟᱢᱤᱭᱟᱹ ᱠᱩ ᱠᱟᱱᱟ ᱠᱩ ᱦᱩᱞ ᱜᱟᱹᱨᱤᱭᱟᱹ ᱠᱚ ᱱᱩᱠᱩ ᱠᱚᱣᱟᱜ ᱱᱩᱠᱩ ᱠᱚᱫᱚ ᱵᱚᱱ ᱦᱤᱲᱤᱧ ᱪᱟᱵᱟ ᱠᱚᱣᱟ ᱥᱩᱫᱷᱩ ᱚᱱᱟ ᱫᱚ ᱦᱩᱞ ᱢᱟᱦᱟ ᱠᱷᱚᱱ ᱫᱚ ᱵᱟᱝ ᱦᱚᱭᱛᱚ ᱧᱮᱞᱟᱵᱚᱱ ᱦᱟᱯᱮᱱ ᱫᱤᱱ ᱨᱮ ᱦᱚᱭᱛᱚ ᱟ. ᱦᱩᱞ ᱯᱚᱨᱚᱵᱽ ᱨᱮ ᱚᱱᱟ ᱫᱚ ᱦᱚᱭᱛᱚ
ᱯᱩᱨᱤᱵᱚᱨᱛᱚᱱ ᱦᱮᱸ ᱴᱷᱤᱠ
ᱟᱹᱨᱩ ᱯᱷᱮᱨᱟᱜ-ᱟ ᱟᱫᱚ ᱟᱵᱚᱣᱟᱜ ᱫᱚ ᱱᱚᱣᱟ ᱫᱚ ᱯᱚᱨᱚᱵᱽ ᱫᱚ ᱵᱟᱝ ᱠᱟᱱ ᱛᱟᱵᱚᱱᱟ ᱦᱩᱞ ᱢᱟᱦᱟ ᱠᱟᱱ ᱛᱟᱵᱚᱱᱟ
ᱦᱩᱞ ᱢᱟᱦᱟ ᱠᱟᱱ ᱛᱟᱵᱚᱱᱟ
ᱦᱮᱸ ᱦᱩᱞ ᱨᱮᱱᱟᱜ ᱡᱚᱥ ᱥᱟᱱᱟᱢ ᱦᱚᱲ ᱞᱟᱹᱭ ᱵᱩᱡᱷᱟᱹᱣ ᱠᱚ ᱦᱩᱭᱩᱜ ᱛᱟᱵᱚᱱᱟ ᱥᱮ ᱮ ᱦᱩᱞ ᱪᱮᱫ ᱡᱤᱱᱤᱥ ᱠᱟᱱᱟ ᱱᱚᱣᱟ ᱥᱟᱱᱟᱢ ᱦᱚᱲ ᱵᱩᱡᱷᱟᱹᱣ ᱦᱚᱪᱚ ᱠᱚ ᱦᱩᱭᱩᱜ ᱛᱟᱵᱚᱱᱟ ᱟᱨ ᱱᱩᱠᱤᱱ ᱪᱮᱫᱟᱜ ᱱᱩᱠᱤᱱ ᱢᱟ ᱠᱤᱱ ᱦᱩᱞ ᱞᱮᱫᱟ ᱥᱤᱫᱩᱼ ᱠᱟᱹᱱᱩ ᱩᱱ ᱚᱠᱛᱚ ᱨᱮ ᱩᱱᱟᱹᱜ ᱜᱟᱱ ᱦᱚᱲ ᱩᱱ ᱚᱠᱛᱚᱨ ᱨᱮ ᱢᱟᱱᱮ ᱠᱚᱱᱚ ᱥᱚᱥᱟᱞ ᱢᱤᱰᱤᱭᱟ ᱠᱚ ᱵᱟᱝ ᱜᱮ ᱛᱟᱦᱮᱸ ᱠᱟᱱ
ᱵᱟᱝ
ᱜᱚᱴᱟ ᱫᱤᱥᱚᱢ ᱢᱟᱱᱮ ᱥᱟᱨᱡᱚᱢ ᱰᱷᱟᱹᱣᱨᱟᱹᱜ ᱟᱥᱮᱱ ᱠᱟᱛᱮᱫ ᱠᱤᱱ ᱡᱟᱣᱨᱟ ᱞᱮᱫ ᱠᱚᱣᱟ ᱩᱱᱟᱹᱜ ᱜᱮᱞ ᱦᱟᱡᱟᱨ ᱠᱷᱚᱱ ᱦᱚᱸ ᱡᱟᱹᱥᱛᱤ ᱦᱚᱲ ᱱᱚᱣᱟ ᱢᱤᱫᱴᱤᱱ ᱟᱹᱰᱤ ᱫᱟᱢᱟᱱ ᱥᱮ ᱟᱹᱰᱤ ᱵᱩᱡᱽ ᱞᱮᱠᱟᱱᱟᱜ ᱠᱟᱛᱷᱟ ᱠᱟᱱᱟ ᱟᱫᱚ ᱪᱮᱫᱟᱜ ᱠᱤᱱ ᱡᱟᱣᱨᱟ ᱞᱮᱫ ᱠᱚᱣᱟ ᱟᱨ ᱩᱱᱠᱩ ᱦᱚᱸ ᱪᱮᱫᱟᱜ ᱞᱟᱹᱲᱦᱟᱹᱭ ᱨᱮᱠᱩ ᱜᱚᱲᱚ ᱞᱮᱱᱟ ᱠᱚ ᱩᱱᱠᱩ
ᱦᱮᱸ
ᱱᱚᱣᱟ ᱫᱤᱥᱚᱢ ᱨᱮ ᱟᱵᱚᱣᱟᱜ ᱢᱟᱹᱱ ᱢᱚᱦᱚᱛ ᱡᱟᱸᱦᱟ ᱤᱝᱨᱮᱡᱽ ᱠᱚᱠᱩ ᱪᱟᱹᱞᱩᱭᱮᱫ ᱛᱟᱦᱮᱸᱱᱟ ᱟᱵᱚ ᱥᱟᱱᱛᱟᱲ ᱠᱚ ᱪᱮᱛᱟᱱ ᱱᱟᱦᱟᱪᱟᱨ ᱦᱟᱸ ᱚᱲᱟᱜ ᱠᱚ ᱡᱳᱨ ᱛᱤᱨᱞᱟᱹ ᱦᱚᱯᱚᱱ ᱪᱮᱛᱟᱱ ᱱᱟᱦᱟᱪᱟᱨ ᱱᱚᱝᱠᱟ ᱡᱟᱸᱦᱟ ᱠᱚ ᱪᱟᱹᱞᱩᱭᱮᱫ ᱛᱟᱦᱮᱱᱟ ᱱᱚᱣᱟ ᱵᱤᱨᱩᱫᱽ ᱨᱮ ᱩᱱᱠᱤᱱ ᱠᱤᱱ ᱛᱤᱸᱜᱩ ᱫᱟᱨᱟᱢ ᱞᱮᱱᱟ ᱱᱚᱜᱚᱱᱚᱣᱟ ᱠᱟᱛᱷᱟ,
ᱞᱟᱹᱭ ᱥᱚᱫᱚᱨ ᱟᱠᱚ ᱦᱳᱭᱳᱜᱼᱟ᱾
ᱦᱟᱹ ᱦᱮᱸ ᱱᱤᱭᱟᱹ ᱥᱟᱶᱛᱮ ᱟ. ᱱᱤᱭᱟᱹ ᱞᱟᱦᱟ ᱨᱮ ᱦᱟᱸᱜ ᱟᱨ ᱟᱵᱚᱨᱮᱱ ᱵᱤᱨ ᱵᱟᱱᱴᱟ ᱡᱟᱦᱟᱸᱭ ᱛᱤᱞᱠᱟᱹ ᱢᱩᱨᱢᱩᱦᱟᱜ ᱞᱟᱹᱲᱦᱟᱹᱭ ᱞᱮᱫ ᱛᱟᱦᱮᱸᱫ᱾ ᱩᱱᱤᱭᱟᱜ ᱩᱱᱤ ᱫᱚ ᱟᱨᱦᱚᱸ ᱢᱟᱱᱮ ᱧᱩᱛᱩᱢ ᱦᱟᱸᱜ, ᱡᱷᱚᱛᱚ ᱦᱚᱲ ᱵᱟᱝᱠᱚ ᱵᱟᱲᱟᱭ ᱛᱟᱵᱚᱱᱟ᱾
ᱦᱮᱸ ᱦᱮᱸ ᱵᱤᱨᱵᱟᱱᱴᱟ ᱛᱤᱞᱠᱟᱹ ᱢᱟᱹᱡᱷᱤ ᱦᱮᱸ ᱢᱮᱜᱦᱩᱜᱭ ᱦᱩ
ᱢᱟᱱᱮ ᱩᱱᱠᱤᱱ ᱫᱚ ᱦᱟᱸᱜ ᱚᱱᱟᱞᱟᱦᱟ ᱨᱮᱜᱮ ᱠᱤᱱ ᱞᱟᱹᱲᱦᱟᱹᱭ ᱱᱩᱠᱤᱱ ᱠᱷᱚᱱᱟᱜ ᱞᱟᱦᱟ ᱨᱮᱠᱤᱱ ᱦᱟᱸᱜ ᱠᱤᱱ ᱞᱟᱹᱲᱦᱟᱹᱭ ᱞᱮᱫ ᱛᱟᱦᱮᱸᱫ ᱦᱮᱸ᱾ ᱦᱮᱸ ᱟᱫᱚ ᱦᱟᱸᱜ ᱚᱱᱟ ᱚᱱᱟᱴᱟᱜ ᱩᱱᱤᱭᱟᱜ ᱤᱭᱟᱹ ᱨᱮᱦᱚᱸ ᱚᱱᱠᱟ ᱢᱟᱱᱮ ᱩᱱᱟᱹᱜ ᱵᱟᱝ ᱵᱟᱠᱚ ᱵᱟᱲᱟᱭᱟᱠᱟ ᱦᱩᱭᱩᱜᱼᱟ᱾ ᱮᱠᱷᱟᱱ ᱯᱳᱭᱞᱳ ᱛᱮᱫᱚ ᱧᱮᱞᱮ ᱠᱷᱟᱱ ᱫᱚ ᱟᱵᱚ ᱥᱟᱱᱛᱟᱲ ᱨᱮᱱ ᱛᱤᱞᱠᱟᱹ ᱢᱩᱨᱢᱩ ᱠᱤ ᱡᱷᱚᱛᱚ ᱠᱷᱚᱱ ᱯᱳᱭᱞᱳ ᱫᱚ ᱟᱸ ᱞᱟᱹᱲᱦᱟᱹᱭ ᱞᱮᱫ ᱛᱟᱦᱮᱸᱫ ᱦᱮᱸ ᱤᱝᱨᱮᱡᱽ ᱠᱚ ᱵᱤᱨᱩᱫᱷ ᱨᱮᱫᱚ
ᱦᱮᱸ ᱦᱮᱸ ᱦᱮᱸ ᱡᱟᱭᱦᱳᱠ ᱱᱚᱜᱼᱚ ᱱᱚᱣᱟ ᱦᱩᱞ ᱢᱟᱦᱟ ᱱᱮᱥ ᱠᱷᱚᱱᱜᱮ ᱥᱟᱱᱟᱢ ᱠᱩ ᱵᱚᱱ ᱜᱚᱴᱟᱭ ᱢᱟ ᱡᱮ ᱡᱟᱦᱟᱸ ᱠᱚᱨᱮ ᱱᱚᱝᱠᱟ ᱦᱩᱞ ᱢᱟᱦᱟ ᱨᱮ ᱚᱨᱠᱮᱥᱴᱨᱟᱨ ᱯᱨᱳᱜᱨᱟᱢ ᱠᱚ ᱥᱟᱯᱲᱟᱣᱮᱫᱼᱟ᱾ ᱠᱷᱟᱱ ᱱᱚᱣᱟ ᱫᱚ ᱡᱚᱛᱚ ᱦᱚᱲ ᱠᱚᱛᱮ ᱵᱚᱱ ᱵᱚᱱᱫᱚᱭᱟ᱾ ᱥᱮ ᱚᱱᱠᱟ ᱫᱚ ᱵᱟᱵᱚᱱ ᱠᱚᱨᱟᱣ ᱦᱚᱪᱚᱣᱟ ᱠᱚᱣᱟ᱾ ᱚᱱᱟ ᱨᱮᱱᱟᱜ ᱦᱩᱞ ᱢᱟᱦᱟ ᱨᱮᱱᱟᱜ ᱜᱩᱨᱩᱛᱛᱚ ᱥᱮ ᱮᱱᱮᱢ ᱥᱟᱱᱟᱢ ᱦᱚᱲ ᱵᱚᱱ ᱵᱩᱡᱷᱟᱹᱣ ᱦᱚᱪᱚ ᱠᱚᱣᱟ, ᱛᱟᱛᱮ ᱱᱚᱣᱟ ᱫᱚ ᱥᱳᱥᱟᱞ ᱢᱤᱰᱤᱭᱟ ᱛᱟᱞᱟᱛᱮ ᱦᱩᱭᱩᱜ, ᱟᱨ ᱥᱮ ᱥᱟᱢᱟᱝ ᱫᱟᱯᱨᱟᱢ ᱦᱚᱸ ᱦᱩᱭᱩᱜ
ᱦᱳᱭ
ᱦᱮᱸ
ᱫᱚᱜ ᱥᱟᱢᱟᱝ ᱫᱟᱯᱟᱨᱚᱢ ᱠᱷᱟᱱ ᱫᱚ, ᱥᱟᱢᱟᱝ ᱫᱚ ᱯᱟᱨᱚᱢ ᱠᱷᱟᱡ ᱫᱚ ᱟᱨᱦᱚ ᱵᱷᱟᱜᱤᱭᱟ ᱥᱳᱥᱟᱞ ᱢᱤᱰᱤᱭᱟ ᱛᱮᱫᱚ ᱡᱟᱧ ᱧᱮᱞ ᱮᱫᱟ ᱦᱳᱭ ᱞᱟᱹᱭᱫᱟᱭ ᱞᱟᱹᱭ ᱫᱟᱭ ᱞᱟᱹᱭ ᱫᱤᱧ ᱨᱮᱦᱚᱸ ᱩᱱᱠᱩ ᱩᱱᱟᱹᱜ ᱵᱟᱠᱚ ᱮᱢᱟᱜ
ᱦᱚᱭ ᱦᱚᱭ ᱦᱳᱭ
ᱟᱫᱚ ᱵᱟᱱᱟᱨ ᱛᱮᱜᱮ ᱠᱚᱨᱟᱣ ᱫᱚ ᱴᱷᱤᱠᱚᱜᱼᱟ
ᱦᱳᱭ ᱦᱳᱭ ᱡᱟᱭᱦᱳᱠ ᱦᱩᱞ ᱢᱟᱦᱟ ᱵᱟᱵᱚᱫ ᱛᱮ ᱢᱤᱫ ᱵᱟᱨ ᱠᱟᱛᱷᱟ ᱞᱟᱝ ᱨᱚᱯᱚᱲᱮᱱᱟ, ᱱᱚᱣᱟ ᱠᱚ ᱡᱮᱢᱚᱱ ᱦᱟᱯᱮᱱ ᱫᱤᱱ ᱨᱮ ᱱᱚᱝᱠᱟᱟᱜᱮ ᱦᱩᱭ ᱠᱚᱜ ᱢᱟ᱾ ᱦᱮ ᱴᱷᱤᱠ ᱛᱟᱦᱞᱮ ᱱᱤᱭᱟᱹ ᱵᱮᱲᱟ ᱫᱚ ᱤᱱᱠᱟ. ᱜᱮ᱾
ᱦᱮᱸ ᱴᱷᱤᱠ ᱟᱪᱷᱮ ᱢᱟ᱾
ᱴᱷᱤᱠ ᱴᱷᱤᱠ
ᱦᱚ ᱴᱷᱤᱠ